ᱦᱮᱸ ᱦᱮᱞᱳ
ᱦᱮᱞᱳ
ᱦᱮᱞᱳ
ᱟᱡᱚᱢ ᱧᱟᱢ ᱫᱟᱢ ᱨᱚᱲ?
ᱦᱮᱸ ᱟᱡᱚᱢᱚᱜᱼᱟ᱾
ᱦᱮᱞᱳ
ᱦᱮᱸ ᱟᱡᱚᱢᱚᱜ ᱠᱟᱱᱟ᱾ ᱤᱧᱟᱹᱜ ᱨᱚᱲ ᱟᱸᱡᱚᱢᱚᱜ ᱠᱟᱱᱟ?
ᱤᱧᱟᱜ ᱨᱚᱲ ᱟᱡᱚᱢᱚᱜ ᱠᱟᱱᱟ ᱪᱮᱢ ᱪᱤᱠᱟᱹᱭᱫᱟ?
ᱦᱚᱜᱼᱚᱭ ᱱᱤᱛᱚᱜ ᱫᱚ ᱯᱷᱟᱸᱠ ᱥᱮᱫ ᱨᱤᱧ ᱫᱩᱲᱩᱵ ᱠᱟᱱᱟ᱾ ᱯᱷᱟᱸᱠ ᱥᱮᱫ ᱨᱮᱫᱚ ᱠᱟᱹᱴᱤᱡ ᱮ ᱦᱚᱭ ᱵᱟᱲᱟᱭᱮᱫᱟ ᱛᱚ ᱠᱟᱹᱴᱤᱡ ᱵᱷᱟᱜᱤ ᱵᱩᱡᱷᱟᱹᱜ ᱠᱟᱱᱟ᱾ ᱚᱲᱟᱜ ᱵᱷᱤᱛᱤᱨ ᱨᱮᱫᱚ ᱫᱚᱢᱮ ᱜᱚᱨᱚᱢ ᱠᱟᱱᱟ ᱚᱱᱟᱛᱜᱮ ᱯᱷᱟᱸᱠ ᱥᱮᱫ-ᱨᱮ᱾ ᱱᱚᱛᱮ ᱦᱮᱡ ᱠᱟᱛᱮᱧ ᱫᱩᱲᱩᱟᱜ ᱠᱟᱱᱟ ᱾ ᱟᱯᱮ ᱥᱮᱫ ᱪᱮᱫᱠᱟ ᱥᱤᱛᱩᱝ ᱜᱚᱨᱚᱢ ᱠᱟᱱᱟ?
ᱥᱤᱛᱩᱝ ᱜᱚᱨᱚᱢ ᱦᱚᱸ ᱚᱱᱠᱟ ᱥᱤᱧᱵᱮᱲᱟ ᱢᱟ ᱫᱚᱢᱮ ᱥᱤᱛᱩᱝ ᱟᱨ ᱧᱤᱫᱟᱹ ᱦᱚᱸ ᱫᱚᱢᱮ ᱦᱩᱸᱻ ᱛᱟᱦᱮᱸ ᱵᱟᱝ ᱜᱟᱱᱚᱜ ᱠᱟᱱᱟ ᱚᱲᱟᱜ ᱠᱚᱨᱮ
ᱨᱚᱲ ᱠᱟᱹᱴᱤᱡ ᱠᱟᱴᱟ - ᱠᱟᱴᱟ ᱟᱸᱡᱚᱢᱚᱜ ᱠᱟᱱᱟ
ᱨᱚᱲ ᱵᱟᱢ ᱟᱸᱡᱚᱢ ᱧᱟᱢ ᱫᱟ ᱯᱟᱥ
ᱠᱟᱴᱟ - ᱠᱟᱴᱟ ᱟᱡᱚᱢᱚᱜ ᱠᱟᱱᱟ ᱠᱟᱹᱴᱤᱡ
ᱩᱱᱤ ᱥᱤᱧ ᱵᱮᱲᱟ ᱜᱮ ᱫᱚᱢᱮ ᱥᱤᱛᱩᱝ
ᱦᱚᱸᱻ
ᱟᱨ ᱧᱤᱫᱟᱹ ᱦᱚᱸ ᱫᱚᱢᱮ ᱩᱫᱽᱜᱟᱹᱨ
ᱟᱫᱚ ᱥᱤᱧ ᱵᱮᱲᱟ ᱫᱚᱢᱮ ᱥᱤᱛᱩᱝ ᱠᱟᱜ ᱠᱟᱱᱟ ᱚᱱᱟ ᱨᱮᱱᱟᱜ ᱤᱭᱟᱹ ᱛᱟᱦᱮᱱ, ᱠᱟᱱᱟ ᱞᱚᱞᱚ ᱚᱱᱟ ᱠᱷᱟᱹᱛᱤᱨ ᱫᱚᱢᱮ ᱜᱚᱨᱚᱢ ᱠᱟᱱᱟ ᱟᱹᱭᱩᱵ ᱵᱮᱲᱟ ᱦᱚᱸ
ᱦᱩᱸ ᱞᱮ ᱠᱤᱨᱩᱵ ᱫᱟᱠᱟ ᱫᱚᱯᱮ ᱡᱚᱢ ᱠᱮᱫᱟ ᱥᱮ ᱵᱟᱝᱟ
ᱡᱚᱢᱫᱚ ᱟᱹᱨᱤ ᱦᱩᱭᱩᱜᱼᱟ ᱢᱳᱴᱟ - ᱢᱩᱩᱴᱤ ᱥᱟᱲᱮ ᱱᱚᱴᱟ ᱠᱮ ᱡᱚᱢ ᱦᱩᱭᱩᱜᱼᱟ ᱮᱸ ᱡᱚᱢ ᱵᱟᱲᱟ ᱦᱩᱭᱱᱟ
ᱟᱻᱣᱨᱤ ᱚᱭ ᱤᱥᱤᱱ ᱦᱩᱭ ᱤᱥᱤᱱ ᱥᱟᱹᱛ ᱠᱮᱫᱟ ᱱᱟᱥᱮᱱᱟᱜ ᱯᱚᱨᱮ ᱫᱚ ᱦᱟᱸᱜ ᱡᱚᱢ ᱦᱩᱭᱩᱜᱼᱟ
ᱦᱩᱸ
ᱱᱤᱛᱚᱜ ᱚᱛᱚᱨᱮ ᱧᱮᱞ ᱠᱟᱱᱟ ᱮᱸ ᱟᱵᱳᱨᱚᱱ ᱮᱸᱻ ᱛᱤᱨᱞᱟᱹ ᱦᱼᱼ ᱦᱚᱯᱚᱱ ᱥᱮ ᱠᱩᱲᱤ ᱦᱚᱯᱚᱱ ᱠᱚ ᱥᱮ ᱛᱮ ᱟᱹᱰᱤ ᱠᱚ ᱛᱟᱹᱭᱱᱩᱢ ᱠᱟᱱᱟ ᱟᱹᱵᱤᱱᱟᱜ ᱩᱭᱦᱟᱹᱨ ᱛᱮᱻ ᱱᱤᱛᱚᱜ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱟᱸᱻᱤᱱ ᱞᱟᱹᱭ ᱫᱟᱞᱤᱧ ᱡᱮ ᱱᱤᱛᱚᱜ ᱚᱠᱛᱚ ᱨᱮ ᱧᱮᱞᱚᱜ ᱠᱟᱱᱟ ᱠᱩᱲᱤ ᱦᱚᱯᱚᱱ ᱠᱚᱻ ᱥᱮ ᱛᱤᱨᱞᱟᱹ ᱦᱚᱯᱚᱱ ᱠᱚᱻ ᱚᱞᱚᱜ ᱯᱟᱲᱦᱟᱣ ᱛᱮᱻ ᱟᱹᱰᱤ ᱠᱚ ᱛᱟᱭᱱᱚᱢᱚᱜ ᱠᱟᱱ ᱞᱮᱠᱟ ᱠᱚ ᱧᱮᱞᱚᱜ ᱠᱟᱱᱟ ᱟᱹᱵᱤᱱᱟᱜ ᱩᱭᱦᱟᱹᱨ ᱫᱤᱥᱟᱹ ᱛᱮᱻ, ᱪᱮᱫ ᱠᱷᱟᱹᱛᱤᱨ ᱩᱱᱟᱹᱜ ᱵᱟᱠᱚ ᱯᱟᱲᱦᱟᱜ ᱠᱟᱱ ᱛᱟᱵᱟᱱᱟ ᱥᱮ ᱪᱮᱜᱠᱟ ᱠᱚ ᱩᱭᱦᱟᱹᱨ ᱵᱷᱟᱵᱱᱟᱭᱮᱫ ᱛᱟᱵᱚᱱᱟ ᱟᱹᱰᱤᱵᱤᱱ ᱞᱟᱹᱭ ᱞᱮᱠᱷᱟᱱ ᱱᱟᱯᱟᱭ ᱠᱚᱜᱼᱟ
ᱟᱹᱞᱤᱧᱟᱜ ᱩᱭᱦᱟᱹᱨ ᱵᱚᱵᱽᱱᱟ ᱩᱭᱦᱟᱹᱨ ᱵᱷᱟᱵᱽᱱᱟ ᱢᱟ ᱟᱹᱰᱤ ᱜᱮ ᱢᱮᱱᱟᱜ ᱜᱮᱭᱟᱭ ᱱᱟᱥᱮᱱᱟᱜ ᱡᱩᱫᱤ ᱵᱚᱱ ᱯᱚᱨᱤᱵᱚᱨᱛᱚᱱ ᱫᱟᱲᱮᱭᱟᱜ ᱠᱷᱟᱱ ᱢᱟ ᱱᱟᱯᱟᱭ ᱠᱚᱜᱼᱟ ᱡᱮᱢᱚᱱ ᱟᱵᱚ ᱛᱤᱨᱞᱟᱹ ᱦᱚᱯᱚᱱ ᱢᱟᱻ ᱦᱟᱴ ᱯᱟᱛᱟ ᱥᱮᱜ ᱜᱮ ᱞᱟᱦᱟ ᱵᱚᱱ ᱛᱟᱲᱟᱢ ᱫᱟ ᱟᱨ ᱥᱠᱩᱞ ᱠᱚᱞᱮᱡᱽ ᱥᱮᱫ ᱫᱚᱵᱚᱱ ᱛᱟᱭᱚᱢᱚᱜ ᱠᱟᱱᱟ
ᱮᱸ ᱚᱝᱠᱟ ᱜᱮ ᱡᱟᱹᱥᱛᱤ ᱧᱮᱞᱚᱜ ᱠᱟᱱᱟ
ᱦᱩᱸᱻ ᱮᱢᱱᱤ ᱵᱟᱦᱟ ᱥᱚᱨᱦᱟᱭ ᱠᱚᱨᱮ ᱵᱚᱱ ᱡᱟᱦᱟᱸᱭ ᱵᱟᱦᱨᱮ ᱠᱚᱨᱮ ᱠᱚ ᱯᱟᱲᱦᱟᱜᱼᱟ ᱵᱟᱝᱠᱚ ᱦᱤᱡᱩᱜᱼᱟ ᱡᱟᱦᱟᱸ ᱤᱭᱟᱹ ᱮᱵᱞᱤ ᱚᱨᱠᱼᱼ ᱠᱮᱥᱴᱟᱨ ᱯᱳᱜᱨᱟᱢ ᱦᱩᱭᱩᱜ ᱢᱟᱻ ᱴᱷᱤᱠ ᱠᱚ ᱪᱟᱞᱟᱜ ᱠᱟᱱᱟ ᱥᱮ
ᱦᱩᱸ ᱦᱩᱸ ᱚᱱᱠᱟ ᱜᱮ ᱧᱮᱞᱚᱜ ᱠᱟᱱᱟ
ᱚᱱᱟ ᱠᱷᱟᱹᱛᱤᱨᱮ ᱜᱮ ᱛᱟᱭᱚᱢ ᱠᱚᱨᱮᱜ ᱵᱚᱱ ᱛᱟᱦᱮᱱ ᱠᱟᱱᱟ ᱟᱹᱛᱩ ᱫᱤᱥᱚᱢ ᱠᱚᱨᱮᱜ ᱢᱟᱱᱮ ᱵᱟᱠᱚ ᱚᱰᱩᱠᱚᱜ ᱚᱠᱚᱭ ᱫᱚᱠᱚ ᱞᱟᱹᱭᱟ ᱮᱱᱮᱜ ᱵᱟᱠᱚ ᱩᱰᱜ ᱦᱚᱪᱚᱤᱧ ᱠᱟᱱᱟ ᱵᱟᱦᱟ ᱥᱚᱨᱦᱟᱭ ᱨᱮ ᱵᱟᱠᱚ ᱪᱤᱠᱟᱹ ᱦᱚᱪ ᱪᱚᱧ ᱠᱟᱱᱟ ᱚᱛᱷᱚᱪᱚ ᱩᱱᱤ ᱠᱩᱲᱤ ᱜᱤᱫᱽᱨᱟᱹ ᱜᱮᱢ ᱧᱮᱞᱮᱭᱟ ᱡᱮ ᱚᱨᱠᱮᱥᱴᱟᱨ ᱨᱮᱫᱚᱭ ᱮᱱᱮᱡ ᱮᱫᱟ
ᱦᱩᱸᱻ ᱚᱱᱠᱟ ᱦᱚᱸ ᱧᱮᱞᱚᱜ ᱠᱟᱱᱟ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱟᱜᱼᱟ
ᱦᱩᱸ ᱟᱨ ᱚᱞᱚᱜ ᱯᱟᱲᱦᱟᱜ ᱥᱮᱜ ᱦᱚᱸᱵᱚ ᱛᱟᱭᱚᱢᱚᱜ ᱠᱟᱱᱟ ᱱᱟᱥᱮ ᱱᱟᱥᱮ ᱢᱟᱱᱮ ᱟᱭᱩᱵᱟᱵᱟ ᱦᱚᱸ ᱚᱱᱠᱟ ᱩᱸ ᱥᱟᱯᱳᱴ ᱵᱟᱝ ᱛᱟᱦᱮᱱ ᱠᱷᱟᱱ ᱡᱩᱚᱫᱤ ᱠᱩᱲᱤ ᱜᱤᱫᱽᱨᱟᱹ ᱠᱚ ᱵᱟᱠᱚ ᱥᱟᱯᱳᱴ ᱞᱮ ᱦᱮᱸ, ᱱᱚᱝᱠᱟ ᱜᱮ ᱥᱮ ᱡᱮ ᱤᱥᱠᱩᱞ ᱪᱟᱞᱟᱜ ᱢᱮ ᱵᱤᱴᱤ ᱡᱮ ᱱᱚᱝᱠᱟ ᱚᱨᱠᱮᱥᱴᱟᱨ ᱥᱮ ᱯᱟᱛᱟ ᱯᱚᱨᱚᱵᱽ ᱫᱚ ᱦᱩᱭᱩᱜᱭᱳ ᱜᱮᱭᱟ ᱥᱚᱢᱚᱭ ᱨᱮ ᱧᱮᱞᱦᱮᱭᱩᱜ ᱜᱮᱭᱟ ᱱᱟᱹᱢ ᱫᱤᱱ ᱢᱟ ᱵᱟᱝ ᱵᱷᱟᱜᱤ ᱤᱭᱟᱸ
ᱼᱼ ᱚᱱᱟ ᱛᱮᱦᱚᱸ ᱤᱥᱠᱩᱞ ᱠᱚᱞᱮᱡᱽ ᱥᱮᱫ ᱫᱚ ᱛᱟᱭᱚᱢ ᱠᱚ ᱛᱮᱜ ᱦᱟᱱᱛᱮ ᱞᱟᱦᱟᱜ ᱠᱟᱱᱟ
ᱟᱹᱫ ᱦᱮᱸᱻ, ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱜᱼᱟ ᱱᱮᱛᱳᱜ ᱟᱵᱚ ᱨᱮᱱ ᱜᱟᱨᱡᱮᱱ ᱠᱚᱦᱚᱸ ᱠᱚ ᱢᱚᱱᱮᱭᱮᱫ ᱛᱟᱵᱚᱱᱟ ᱡᱮ ᱩᱱᱤ ᱫᱚ ᱠᱩᱲᱤ ᱦᱚᱯᱚᱱ ᱠᱟᱱᱟᱭ ᱠᱩᱲᱤ ᱜᱤᱫᱽᱨᱟᱹ ᱠᱟᱱᱟᱭ ᱚᱞᱚᱜ ᱯᱟᱲᱦᱟᱣ ᱠᱟᱛᱮᱜ ᱫᱚ ᱪᱮᱠᱟᱹᱭᱟ ᱫᱟᱠᱟ ᱩᱛᱩ ᱜᱮᱥᱮ ᱤᱥᱤᱱ ᱦᱩᱭᱩᱜ ᱛᱟᱭᱟ ᱾ ᱚᱱᱟ ᱥᱟᱶ ᱛᱮᱠᱚ ᱢᱚᱱᱮᱭᱮᱫᱟ ᱠᱩᱲᱤ ᱦᱚᱯᱚᱱ ᱩᱱᱤ ᱫᱚ ᱮᱴᱟᱜ ᱦᱚᱲᱟᱜ ᱮ ᱦᱚᱲᱟᱜ ᱮᱴᱟᱜ ᱦᱚᱲᱟᱜ ᱚᱲᱟᱜ ᱮ ᱪᱟᱞᱟᱜᱼᱟ ᱩᱱᱤ ᱛᱟᱭᱱᱚᱢ ᱨᱮ ᱥᱮ ᱩᱱᱤ ᱯᱤᱪᱷᱞᱟᱹ ᱨᱮ ᱴᱟᱠᱟ ᱯᱚᱭᱥᱟ ᱠᱷᱚᱨᱚᱪ ᱠᱟᱛᱮᱫ ᱦᱚᱸ ᱪᱮᱫ ᱞᱟᱵᱷ ᱧᱟᱢᱚᱜᱼᱟ ᱚᱱᱠᱟ ᱦᱚᱸᱠᱚ ᱢᱚᱱᱮᱭᱮᱫᱟ ᱦᱮᱸ ᱥᱮ ᱵᱟᱝ ᱥᱮ ᱪᱮᱫᱠᱟ ᱵᱤᱱ ᱢᱚᱱᱮᱭᱮᱫᱟ ᱾
ᱦᱮᱸ ᱱᱚᱝᱠᱟ ᱠᱚ ᱢᱚᱱᱮᱭᱮᱜ ᱜᱮᱭᱟ ᱠᱤᱱᱛᱩ ᱟᱞᱤᱧᱟᱜ ᱪᱤᱱᱛᱟᱹ ᱵᱷᱟᱵᱽᱱᱟ ᱫᱚᱭ ᱢᱮ ᱚᱱᱮ ᱠᱩᱲᱤ ᱜᱤᱫᱽᱨᱟᱹ ᱚᱞᱚᱜ ᱯᱟᱲᱦᱟᱣ ᱞᱮᱱᱠᱷᱟᱱ ᱢᱟ ᱵᱷᱟᱜᱤ ᱜᱮᱭᱟ ᱥᱮ ᱡᱟᱦᱱᱟᱜ ᱠᱟᱹᱢᱤ ᱨᱮ ᱪᱟᱹᱠᱨᱤ ᱨᱮᱦᱚᱭ ᱵᱟᱭ ᱪᱟᱹᱠᱨᱤᱭ ᱧᱟᱢ ᱠᱮ ᱵᱟᱭ ᱧᱟᱢ ᱠᱮᱭᱟ ᱚᱱᱟ ᱫᱚ ᱯᱚᱨᱮ ᱵᱚᱱ ᱩᱭᱦᱟᱹᱨ ᱵᱷᱟᱵᱽᱱᱟᱭᱟ ᱠᱤᱱᱛᱩ ᱱᱤᱡᱮᱨᱟᱜ ᱢᱤᱫᱴᱮᱱ ᱡᱟᱦᱱᱟᱜ ᱵᱟᱲᱟᱭ ᱵᱟᱝ ᱵᱟᱲᱟᱭ ᱞᱟᱹᱠᱛᱤ ᱚᱞᱚᱜ ᱯᱟᱲᱦᱟ ᱫᱚᱨᱠᱟᱨ ᱠᱟᱱ ᱜᱮᱭᱟ ᱡᱮᱠᱳᱱᱳ ᱯᱷᱚᱨᱚᱢ ᱵᱮᱱ ᱯᱷᱤᱞᱟᱵ ᱟᱥᱮ ᱡᱟᱦᱟᱱᱟᱜ ᱜᱮᱵᱮᱱ ᱠᱟᱹᱢᱤᱭᱟ ᱚᱞᱚᱜ ᱯᱟᱲᱦᱟᱜ ᱫᱚ ᱱᱤᱦᱟᱹᱛᱤ ᱫᱚᱨᱠᱟᱨ ᱜᱮᱭᱟ ᱮᱱᱠᱷᱟᱱ ᱠᱩᱲᱤ ᱜᱤᱫᱽᱨᱟᱹᱻ ᱧᱩᱛᱩᱢ ᱛᱮ ᱚᱱᱟ ᱫᱚ ᱟᱫᱟ ᱛᱟᱭᱚᱢ ᱨᱮᱜᱮᱻᱜ ᱛᱟᱦᱮᱱ ᱦᱩᱭᱩᱜᱼᱟ ᱡᱮ ᱱᱩᱭ ᱫᱚ ᱪᱮᱫ ᱦᱚᱸ ᱥᱮ ᱵᱟᱭ ᱵᱟᱲᱟᱭᱟ ᱠᱚ ᱢᱮᱱᱟ
ᱟᱫᱚ ᱟᱹᱞᱤᱧ ᱞᱤᱧ ᱢᱚᱱᱮᱭᱟ ᱡᱮ ᱠᱩᱲᱤ ᱦᱚᱯᱚᱱ ᱵᱟᱠᱚᱼ ᱥᱮᱪᱮᱫ ᱞᱮᱱᱠᱷᱟᱱ ᱟᱹᱰᱤ ᱛᱟᱭᱱᱚᱢ ᱥᱮᱫ ᱵᱚᱱ ᱦᱩᱭᱩᱜ ᱠᱟᱱ ᱞᱮᱠᱟᱧ ᱢᱚᱱᱮᱭᱟ ᱟᱫᱚ ᱢᱤᱫᱴᱟᱝ ᱟᱭᱳ ᱦᱚᱲ ᱡᱩᱫᱤ ᱥᱤᱱᱟᱹᱛ ᱵᱟᱝ ᱛᱟᱦᱮᱸᱱ ᱛᱟᱭᱟ ᱩᱱᱤ ᱩᱱᱤ ᱨᱮᱱ ᱜᱤᱫᱽᱨᱟᱹ ᱠᱚ ᱥᱮ ᱩᱱᱤ ᱥᱚᱴᱷᱤᱠ ᱥᱤᱠᱷᱱᱟᱹᱛ ᱫᱚ ᱵᱟᱝᱠᱚ ᱧᱟᱢᱟ ᱡᱟᱦᱟᱸ ᱯᱟᱭᱞᱟᱹ ᱫᱚ ᱟᱨ ᱟᱭᱩ ᱴᱷᱮᱱ ᱜᱮᱛᱚ ᱯᱟᱹᱭᱞᱟᱹ ᱤᱭᱟᱹ ᱫᱚᱭ ᱧᱟᱢᱟ ᱥᱮ ᱥᱤᱠᱠᱷᱟᱹ ᱫᱚᱭ ᱧᱟᱢᱟ ᱪᱮᱫ ᱞᱮᱠᱟ ᱵᱷᱟᱵᱽᱛᱮ ᱚᱞᱚᱜ ᱯᱟᱲᱦᱟᱣ ᱦᱩᱭᱩᱜᱭᱼᱟ ᱥᱮ ᱪᱮᱫᱠᱟ ᱵᱷᱟᱵᱛᱮ ᱦᱚᱲ ᱥᱟᱞᱟᱜ ᱨᱚᱲ ᱦᱩᱭᱩᱜᱼᱟ ᱾ ᱡᱚᱛᱚ ᱠᱚ ᱴᱷᱮᱱ ᱜᱮ ᱥᱮᱬᱟᱭᱟ ᱯᱳᱭᱞᱳ ᱫᱚ
ᱦᱩᱸ ᱟᱨ ᱟᱭᱳ ᱟᱭᱳ ᱴᱷᱮᱱ ᱫᱚ ᱥᱚᱵᱽ ᱥᱚᱢᱚᱭ ᱛᱟᱦᱮᱱ ᱜᱮᱭᱟ ᱛᱟᱦᱞᱮ ᱟᱭᱳ ᱴᱷᱮᱱ ᱜᱮ ᱯᱨᱚᱛᱷᱚᱢ ᱥᱤᱠᱷᱱᱟᱹᱛ ᱛᱚ ᱟᱭᱳ ᱴᱷᱮᱱ ᱠᱷᱚᱱ ᱜᱮᱥᱮ ᱧᱟᱢᱟᱭ ᱾ ᱠᱟᱨᱚᱱ ᱵᱟᱵᱟ ᱫᱚ ᱡᱩᱫᱤ ᱱᱟᱞᱦᱟ ᱛᱩᱢᱟᱹᱞ ᱠᱚᱠᱚ ᱪᱟᱞᱟᱜ ᱜᱮᱭᱟ ᱪᱟᱞᱟᱣ ᱠᱚᱜᱼᱟ, ᱵᱟᱦᱮᱨ ᱫᱤᱥᱚᱢ ᱠᱚᱨᱮᱜ ᱛᱟᱦᱮᱸᱱᱟ ᱥᱚᱢᱚᱭ ᱵᱟᱭ ᱮᱢ ᱫᱟᱲᱮᱭᱟ ᱜᱤᱫᱽᱨᱟᱹ ᱯᱤᱪᱷᱟᱹ ᱨᱮ ᱛᱚᱠᱷᱚᱱ ᱫᱚ ᱢᱤᱫᱴᱮᱱ ᱟᱭᱩ ᱜᱮᱥᱮ ᱧᱮᱞᱟᱭ ᱜᱤᱫᱽᱨᱟᱹ ᱯᱤᱪᱷᱟᱹ ᱨᱮ ᱛᱟᱦᱮᱱᱟᱭ ᱾ ᱡᱮ ᱱᱚᱣᱟ ᱫᱚ ᱱᱚᱝᱠᱟᱭ ᱦᱩᱭᱩᱜ ᱟᱥᱮ ᱚᱱᱠᱟᱭ ᱦᱩᱭᱩᱜᱼᱟ ᱢᱟᱱᱮ ᱛᱟᱲᱟᱢ ᱰᱟᱦᱟᱨ ᱨᱮᱠᱚ ᱥᱚᱡᱷᱮ ᱩᱫᱩᱜ ᱟᱭᱟ ᱱᱚᱣᱟ ᱴᱷᱤᱠᱟ ᱥᱮ ᱵᱷᱩᱞᱟ
ᱦᱩᱸ ᱚᱱᱟᱛᱮ ᱟᱹᱞᱤᱧᱟᱜ ᱩᱭᱦᱟᱹᱨ ᱛᱮᱫᱚ ᱮᱠᱟᱞ ᱜᱮ ᱞᱟᱹᱠᱛᱤ ᱠᱟᱱᱟ ᱾ ᱠᱩᱲᱤ ᱦᱚᱯᱚᱱ ᱚᱞᱚᱜ ᱯᱟᱲᱦᱟᱣ ᱵᱟᱝᱠᱷᱟᱱ ᱫᱚ ᱟᱵᱚᱣᱟᱜ ᱥᱚᱢᱟᱡᱽ ᱱᱚᱝᱠᱟ ᱠᱟᱛᱮᱫ ᱜᱮ ᱵᱟᱝ ᱞᱟᱦᱟᱜᱼᱟ ᱢᱮᱱᱛᱮᱞᱤᱧ ᱢᱚᱱᱮᱭᱮᱫᱟ ᱢᱟᱱᱮ ᱚᱱᱟ ᱫᱚ ᱱᱤᱛᱚᱜ ᱚᱠᱛᱚᱨᱮ ᱧᱮᱞᱚᱜ ᱠᱟᱱᱟ ᱟᱵᱚ ᱡᱟᱹᱥᱛᱤ ᱠᱟᱨᱛᱮ ᱵᱟᱨᱚ ᱛᱷᱮᱠᱮ ᱛᱮᱨᱚ ᱪᱳᱫᱫᱳ ᱢᱚᱫᱽᱫᱷᱮ ᱨᱮᱜᱮ ᱠᱚ ᱡᱟᱢᱟᱭᱮᱫ ᱠᱟᱱ ᱛᱟᱵᱚᱱᱟ ᱡᱩᱫᱤ ᱩᱱᱤ ᱠᱩᱲᱤ ᱜᱤᱫᱽᱨᱟᱹ ᱢᱤᱫᱴᱮᱱ ᱯᱟᱲᱦᱟᱜ ᱟᱭ ᱥᱮ ᱢᱤᱫᱴᱟᱝ ᱞᱟᱯᱷᱟᱝ ᱥᱮᱪᱮᱫᱚᱜ ᱟᱭ ᱩᱱᱤᱭᱟᱜ ᱵᱚᱦᱚᱜ ᱨᱮ ᱚᱱᱟ ᱩᱭᱦᱟᱹᱨ ᱪᱤᱱᱛᱟᱹ ᱜᱮ ᱵᱟᱝ ᱦᱤᱡᱩᱜᱼᱟ ᱡᱮ ᱩᱱᱟᱹᱜ ᱠᱚᱢ ᱩᱢᱮᱨ ᱨᱮᱧ ᱡᱟᱶᱟᱭ ᱜᱚᱫᱚᱜᱼᱟ ᱾
ᱦᱩᱸ ᱟᱫᱚ ᱚᱱᱮ ᱵᱟᱨᱚ ᱯᱚᱱᱚᱨᱚ ᱵᱚᱪᱷᱚᱨ ᱨᱮᱜᱮ ᱠᱚ ᱡᱟᱶᱟᱭᱚᱜ ᱠᱟᱱᱟ ᱱᱟᱥᱮ ᱱᱟᱥᱮᱨᱮ ᱩᱱᱟᱹᱜ ᱯᱟᱲᱦᱟᱣ ᱛᱚ ᱚᱞᱚᱜ ᱯᱟᱲᱦᱟᱜ ᱥᱮᱫ ᱫᱚ ᱢᱚᱱ ᱵᱟᱠᱚ ᱮᱢ ᱮᱫᱟ, ᱟᱠᱚ ᱛᱮᱜᱮ ᱠᱚ ᱡᱟᱶᱟᱭᱚᱜ ᱠᱟᱱᱟ ᱾
ᱟᱹᱞᱤᱧ ᱞᱤᱧ ᱢᱚᱱᱮᱭᱮᱫᱟ ᱡᱩᱫᱤ ᱠᱚ ᱠᱟᱹᱴᱤᱡ ᱠᱚ ᱯᱟᱲᱦᱟᱣ ᱧᱚᱜᱚᱜ ᱛᱟᱵᱚᱱᱟ ᱟᱠᱚ ᱚᱱᱟ ᱩᱭᱦᱟᱹᱨ ᱜᱮ ᱦᱳᱭᱛᱳ ᱠᱚ ᱵᱟᱠᱚ ᱩᱭᱦᱟᱹᱨ ᱪᱤᱱᱛᱟᱹᱜᱮ ᱵᱚᱫᱚᱞᱚᱜ ᱛᱟᱠᱚᱣᱟ ᱢᱚᱱᱮ ᱦᱩᱭᱩᱜ ᱠᱟᱱᱟ ᱡᱮ ᱟᱵᱚ ᱡᱷᱚᱛᱚ ᱦᱚᱲᱜᱮ ᱠᱟᱹᱴᱤᱡ ᱠᱚ ᱯᱟᱲᱦᱟᱣ ᱞᱮᱱᱠᱷᱟᱱ ᱟᱹᱞᱤᱧ ᱞᱤᱧ ᱢᱚᱱᱮᱭᱮᱫᱟ ᱦᱳᱭᱛᱳ ᱠᱚ ᱩᱭᱦᱟᱹᱨᱟ ᱡᱮ ᱵᱟᱝ ᱱᱤᱡᱮᱨᱟᱜ ᱡᱟᱸᱜᱟ ᱛᱮ ᱛᱤᱸᱜᱩ ᱠᱮᱴᱮᱡ ᱦᱩᱭᱩᱜ ᱛᱤᱧᱟᱹ ᱛᱟᱨᱯᱚᱨᱮ ᱯᱚᱨᱮᱧ ᱩᱭᱦᱟᱹᱨᱟ ᱵᱟᱯᱞᱟ ᱨᱮᱱᱟᱜ ᱠᱟᱛᱷᱟ ᱫᱚ ᱚᱱᱠᱟ ᱱᱤᱡᱮᱨᱟᱜ ᱢᱚᱱᱮ ᱦᱩᱭᱩᱜ ᱠᱟᱱᱟ ᱪᱤᱠᱟᱹᱵᱤᱱ ᱢᱚᱱᱮᱭᱫᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚ
ᱟᱹᱞᱤᱧ ᱦᱚᱸ ᱚᱱᱟ ᱜᱮᱞᱤᱧ ᱢᱟᱱᱮ ᱱᱤᱡᱮᱨᱟᱜ ᱛᱚ ᱱᱟ ᱛᱤᱸᱜᱩ ᱠᱟᱴᱮᱡ ᱢᱟ ᱡᱟᱨᱩᱲ ᱫᱚᱨᱠᱟᱨ ᱠᱟᱱ ᱜᱮᱭᱟ ᱥᱮ? ᱵᱟᱝᱠᱷᱟᱱ ᱩᱰᱩᱜ ᱵᱚᱞᱚᱱ ᱨᱮ ᱵᱟᱯᱞᱟ ᱠᱟᱛᱮ ᱦᱚᱸ ᱠᱟᱛᱷᱟ ᱠᱚ ᱟᱸᱡᱚᱢᱟᱜ ᱜᱮᱭᱟ ᱡᱮ ᱪᱮᱫ ᱮᱢ ᱪᱤᱠᱟᱹᱭᱟ ᱟᱢ ᱫᱚ ᱥᱮᱭ ᱢᱟᱱᱮ ᱠᱷᱚᱭ ᱠᱟ ᱛᱮᱜ ᱤᱧ ᱴᱷᱮᱱ ᱜᱮ ᱯᱚᱭᱥᱟ ᱠᱩᱲᱤ ᱠᱚ ᱠᱷᱚᱭ ᱞᱟᱜᱟᱜᱼᱟ ᱢᱟᱱᱮ ᱵᱚᱦᱩᱛ ᱠᱤᱪᱷᱩ ᱱᱟᱱᱟ ᱵᱷᱟᱵᱮᱛᱮ ᱠᱟᱛᱷᱟ ᱟᱸᱡᱚᱢ ᱞᱟᱜᱟᱜᱼᱟ᱾ ᱥᱤᱠᱷᱱᱟᱹᱛ ᱫᱚ ᱫᱚᱨᱠᱟᱨ ᱠᱟᱱ ᱜᱮᱭᱟ᱾ ᱢᱟᱱᱮ ᱪᱟᱹᱠᱨᱤ ᱧᱟᱢ ᱠᱮᱫ ᱵᱟᱭ ᱧᱟᱢ ᱠᱮᱭᱟ ᱚᱱᱟ ᱫᱚ ᱵᱟᱝ ᱨᱮᱦᱚᱸ ᱮᱢᱱᱤ ᱥᱤᱠᱷᱱᱟᱹᱛ ᱫᱚ ᱫᱚᱨᱠᱟᱨ ᱜᱮ ᱜᱤᱫᱽᱨᱟᱹ ᱠᱚ ᱚᱞᱚᱜ ᱯᱟᱲᱦᱟᱜ ᱥᱮᱬᱟ ᱦᱚᱸ ᱛᱚ ᱵᱟᱵᱮᱱ ᱥᱮᱬᱟ ᱫᱟᱲᱮᱭᱟᱠᱚᱣᱟ ᱡᱩᱫᱤ ᱱᱤᱡᱮᱜ ᱜᱮ ᱵᱟᱵᱮᱱ ᱵᱟᱲᱟᱭᱟ ᱜᱤᱫᱽᱨᱟᱹ ᱪᱮᱫ ᱵᱮᱱ ᱞᱟᱹᱭ ᱟᱠᱚᱣᱟ?
ᱦᱮᱸ ᱟᱫᱚ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱟᱜᱼᱟ ᱾ ᱟᱹᱰᱤ ᱡᱚᱛᱷᱟᱛ ᱠᱟᱛᱷᱟ ᱜᱮ ᱢᱮᱱ ᱟᱠᱟᱜᱼᱟ ᱟᱫᱚ ᱱᱤᱛᱚᱜ ᱠᱤᱪᱷᱩ ᱫᱚ ᱧᱮᱞᱚᱜ ᱠᱟᱱᱟ ᱠᱚ ᱡᱟᱸᱦᱟ ᱠᱟᱹᱴᱤᱡ ᱵᱟᱵᱩ ᱥᱟᱱᱛᱟᱲ ᱠᱚ ᱠᱤᱪᱷᱩ ᱵᱟᱡᱟᱨ ᱠᱚᱨᱮ ᱠᱚ ᱦᱮᱡ ᱟᱠᱟᱱ ᱛᱟᱵᱚᱱᱟ᱾ ᱩᱱᱠᱩ ᱫᱚ ᱠᱟᱹᱴᱤᱡ ᱯᱚᱨᱤᱵᱚᱨᱛᱚᱱ ᱧᱮᱞ ᱧᱮᱞᱚᱜ ᱠᱟᱱ ᱛᱟᱠᱚᱣᱟ, ᱟᱫᱚ ᱡᱟᱦᱟᱸ ᱟ ᱟᱹᱛᱩ ᱫᱤᱥᱚᱢ ᱨᱮ ᱢᱮᱱᱟᱜ ᱠᱚᱣᱟ ᱱᱤᱛ ᱦᱚᱸ ᱚᱱᱠᱟ ᱠᱚ ᱚᱱᱠᱟ ᱜᱮ ᱢᱮᱱᱟᱜ ᱠᱚ ᱞᱮᱠᱟ ᱢᱚᱱᱮᱮᱜ ᱠᱟᱱᱟ᱾
ᱟᱵᱚ ᱟᱹᱛᱳ ᱫᱤᱥᱚᱢ ᱨᱮᱱ ᱥᱮ ᱛᱤᱨᱞᱟᱹ ᱠᱚ ᱪᱤᱱᱟᱹ ᱵᱷᱟᱵᱽᱱᱟ ᱱᱟᱥᱮᱱᱟᱜ ᱯᱟᱞᱴᱟᱣ ᱫᱚ ᱫᱩᱨ ᱫᱚᱨᱠᱟᱨ ᱠᱟᱱ ᱜᱮᱭᱟ᱾ ᱡᱮ ᱠᱩᱲᱤ ᱜᱤᱫᱽᱨᱟᱹᱭ ᱦᱟᱨᱟ ᱟᱠᱟᱱᱟ ᱡᱟᱶᱟᱭ ᱠᱟᱭ ᱦᱳᱭᱳᱜ, ᱚᱱᱠᱟᱱ ᱪᱤᱱᱛᱟᱹ ᱵᱷᱟᱵᱱᱟ ᱠᱚᱫᱚ ᱡᱟᱛᱮ ᱟᱞᱚ ᱦᱤᱡᱩᱜ ᱛᱟᱵᱚᱱ ᱢᱟ᱾
ᱦᱮᱸ ᱚᱱᱟ ᱥᱟᱶᱛᱮ ᱟᱹᱞᱤᱧ ᱞᱤᱧ ᱢᱚᱱᱮᱭᱟ ᱟᱸᱜ ᱟᱛᱳ ᱨᱮᱦᱚᱸ ᱚᱱᱟ ᱵᱟᱨᱮᱛᱮ ᱠᱟᱹᱴᱤᱡ ᱜᱟᱞᱢᱟᱨᱟᱣ ᱫᱚᱨᱠᱟᱨ ᱠᱟᱱᱟ᱾ ᱡᱟᱛᱮ ᱟᱵᱚᱨᱮᱱ ᱠᱩᱲᱤ ᱜᱤᱫᱽᱨᱟᱹ ᱛᱷᱟᱠᱛᱮ ᱠᱚᱲᱟ ᱜᱤᱫᱽᱨᱟᱹ ᱛᱷᱟᱠᱛᱮ ᱡᱷᱚᱛᱚ ᱦᱚᱲ ᱠᱚ ᱥᱮᱪᱮᱫᱚᱜ ᱛᱟᱵᱚᱱ ᱢᱟ ᱡᱷᱚ ᱛᱚ ᱦᱚᱲ ᱢᱟᱱᱮ ᱟᱵᱚ ᱡᱟᱦᱟᱸ ᱡᱟᱦᱟᱸᱮ ᱡᱟᱦᱟᱸ ᱞᱟᱦᱟ ᱛᱮ ᱟᱵᱚ ᱦᱟᱯᱲᱟᱢ ᱠᱚ ᱩᱱᱟᱹᱜᱴᱟ ᱵᱟᱠᱚ ᱵᱩᱡᱽ ᱠᱟᱫ ᱨᱮᱦᱚᱸ ᱱᱤᱛᱚᱜ ᱟᱵᱚ ᱵᱩᱡᱽ ᱵᱚᱱ ᱩᱸᱜ ᱵᱩᱡᱷᱟᱹᱣ ᱫᱟᱲᱮᱭᱟᱜ ᱠᱟᱱᱟ ᱵᱚᱱ ᱪᱮᱫ ᱟᱵᱚ ᱪᱤᱠᱟᱹ ᱫᱚᱨᱠᱟᱨᱚᱜ ᱠᱟᱱ ᱛᱟᱵᱚᱱᱟ ᱪᱤᱠᱟᱹ ᱪᱮᱫ ᱠᱟᱛᱮ ᱵᱟᱧᱪᱟᱣ ᱞᱟᱹᱠᱛᱤ ᱠᱟᱱ ᱛᱟᱵᱚᱱᱟ᱾ ᱟᱵᱚ ᱱᱤᱛᱚᱜ ᱫᱚ ᱟᱵᱚ ᱵᱚᱱ ᱩᱭᱦᱟᱹᱨ ᱫᱟᱲᱮ ᱦᱮᱡ ᱟᱠᱟᱱ ᱚᱱᱟ ᱫᱷᱟᱶ ᱩᱱᱠᱩᱵᱮᱱ ᱡᱟᱦᱟᱸ ᱢᱚᱬᱮ ᱜᱟᱴ ᱩᱱᱠᱩ ᱟᱵᱚ ᱚᱠᱚᱭ ᱠᱚ ᱵᱟᱠᱚ ᱵᱩᱡᱷᱟᱹᱣ ᱛᱟᱵᱚᱱᱟ ᱩᱱᱠᱩ ᱵᱩᱡᱷᱟᱹᱣ ᱞᱟᱹᱠᱛᱤ, ᱫᱚᱨᱠᱟᱨᱚᱜ ᱠᱟᱱᱟ ᱡᱟᱛᱮ ᱩᱱᱠᱩ ᱡᱷᱚᱛᱚ ᱦᱚᱲ ᱜᱮᱠᱚ ᱥᱚ ᱚᱞᱚᱜ ᱯᱟᱲᱦᱟᱣ ᱠᱚᱢᱟ ᱟᱠᱚᱨᱮᱱ ᱜᱤᱫᱽᱨᱟᱹ ᱠᱚ
ᱟᱨ ᱜᱷᱟᱨᱚᱡᱽ ᱨᱮᱱᱟᱜ ᱦᱚᱸ ᱢᱤᱫᱴᱮᱱ ᱥᱟᱯᱳᱴ ᱫᱚᱨᱠᱟᱨ ᱜᱮᱥᱮ ᱚᱱᱠᱟ ᱜᱟᱨᱡᱮᱱ ᱠᱚ ᱯᱟᱣᱨᱟᱹ ᱦᱟᱰᱤ ᱧᱩ ᱡᱩᱫᱤ ᱠᱚ ᱛᱟᱦᱮᱱᱟ ᱟᱫᱚ ᱪᱤᱠᱟᱹᱛᱮᱠᱚ ᱜᱤᱫᱽᱨᱟᱹ ᱫᱚᱠᱚ ᱥᱮᱬᱟ ᱟᱠᱚᱣᱟ ᱡᱮ ᱚᱠᱟᱴᱟᱜ ᱴᱷᱤᱠ-ᱟ ᱚᱠᱟᱴᱟᱜ ᱵᱷᱩᱞᱟ ᱚᱱᱟ ᱟᱠᱚ ᱜᱮᱥᱮ ᱡᱩᱫᱤ ᱦᱟᱺᱰᱤ ᱯᱟᱹᱣᱨᱟᱹ ᱧᱩ ᱠᱟᱛᱮᱫ ᱠᱚ ᱛᱟᱦᱮᱱᱟ ᱚᱱᱟ ᱜᱮ ᱵᱟᱠᱚ ᱴᱷᱤᱠᱟᱹ ᱫᱟᱲᱮᱭᱟᱜᱼᱟ ᱚᱠᱟ ᱴᱷᱤᱠ ᱨᱟᱥᱛᱟ ᱠᱟᱱᱟ ᱚᱠᱟ ᱵᱟᱹᱲᱤᱡ ᱨᱟᱥᱛᱟ ᱠᱟᱱᱟ᱾
ᱦᱮᱸ ᱚᱱᱟ ᱦᱚᱸ ᱠᱟᱛᱷᱟ ᱜᱮ ᱱᱤᱛᱚᱜ ᱟᱵᱚ ᱡᱩᱫᱤ ᱵᱚᱱ ᱧᱮᱞᱟ ᱢᱟᱱᱮ ᱯᱨᱟᱭ ᱟᱛᱳ ᱨᱮᱜᱮ ᱯᱨᱟᱭ ᱟᱹᱛᱳ ᱨᱮᱫᱚ ᱯᱨᱟᱭ ᱟᱛᱳ ᱨᱮᱱ ᱜᱮ ᱫᱚᱢᱮ ᱠᱚ ᱧᱩᱭᱮᱫᱟ ᱢᱟᱱᱮ ᱯᱨᱟᱭ ᱚᱲᱟᱜ ᱨᱮᱱ ᱜᱮ ᱢᱮᱫ ᱢᱤᱫᱴᱟᱝ ᱵᱟᱨᱭᱟ ᱵᱟᱫ ᱠᱟᱛᱮᱜ ᱟᱛᱳ ᱨᱮ ᱡᱷᱚᱛᱚ ᱜᱮᱠᱚ ᱧᱩᱭᱮᱫᱟ, ᱡᱷᱚᱛᱚ ᱜᱟᱨᱡᱮᱱ ᱜᱮ
ᱦᱩᱸ ᱚᱱᱮ ᱜᱟᱨᱡᱮᱱ ᱴᱷᱤᱠ ᱠᱚ ᱛᱟᱦᱮᱱ ᱠᱷᱟᱱ ᱛᱚᱵᱮᱥᱮ ᱜᱤᱫᱽᱨᱟᱹ ᱠᱚᱦᱚᱸ ᱴᱷᱤᱠ ᱨᱟᱥᱛᱟ ᱵᱚᱱ ᱩᱫᱩᱜ ᱫᱟᱲᱮᱭᱟᱠᱚᱣᱟ᱾ ᱦᱚᱸ ᱴᱷᱤᱠ ᱦᱚᱨ ᱠᱟᱱᱟ ᱚᱠᱟ ᱦᱚᱨ ᱛᱮ ᱛᱟᱲᱟᱢ ᱞᱮᱠᱷᱟᱱ ᱵᱷᱟᱜᱤᱜᱼᱟ᱾
ᱦᱩᱸ